ᱦᱳᱭ᱾ ᱜᱚᱝᱠᱮ ᱡᱚᱦᱟᱨ ᱜᱮ᱾ ᱦᱳᱭ ᱡᱚᱦᱟᱨ ᱜᱮ ᱦᱩᱸ, ᱛᱟᱦᱚᱞᱮ ᱜᱚᱝᱠᱮ ᱪᱮᱫ ᱠᱚ ᱪᱤᱠᱟᱹ ᱦᱩᱭᱩᱜ ᱠᱟᱱᱟ᱾
ᱟᱨ ᱪᱮᱫ ᱦᱚᱸ, ᱟᱨ ᱪᱮᱫ ᱪᱤᱠᱟᱹᱭ ᱦᱩᱭᱩᱜᱼᱟ ᱱᱚᱜᱼᱚᱭ ᱠᱷᱮᱛ ᱠᱚᱥᱡ ᱦᱮᱡ ᱦᱩᱭᱩ ᱠᱟᱱᱟ᱾
ᱟᱪᱪᱷᱟ ᱟᱪᱪᱷᱟ᱾ ᱤᱧ ᱦᱚᱸ ᱦᱚᱜ ᱚᱭ ᱠᱷᱮᱛ ᱠᱚᱛᱮ ᱜᱤᱧ ᱦᱮᱡ ᱠᱟᱱᱟ ᱦᱮᱡ ᱫᱚ᱾
ᱛᱟᱦᱚᱞᱮ ᱜᱚᱝᱠᱮ ᱱᱟᱯᱟᱭ ᱵᱟᱲᱟ ᱜᱮᱛᱚ?
ᱦᱳᱭ ᱱᱟᱯᱟᱭ ᱵᱟᱲᱟ ᱜᱮ ᱦᱟᱸᱜ ᱱᱤᱭᱟᱹ ᱜᱷᱟᱹᱲᱤᱡ ᱫᱚ ᱡᱟᱹᱯᱩᱫ ᱨᱮ᱾
ᱚ, ᱤᱧ ᱦᱚᱸ ᱱᱟᱯᱟᱭ ᱵᱟᱲᱟ ᱜᱮ, ᱛᱟᱦᱚᱞᱮ ᱚᱲᱟᱜ ᱠᱚᱨᱮ ᱡᱚᱛᱚ ᱦᱚᱲ ᱜᱮ ᱱᱟᱯᱟᱭ ᱜᱮᱛᱚ?
ᱦᱳᱭ ᱡᱚᱛᱚ ᱦᱚᱲ ᱜᱮ ᱱᱟᱯᱟᱭ ᱜᱮ,
ᱟᱪᱪᱷᱟ, ᱟᱞᱮ ᱦᱚᱸ ᱱᱤᱛ ᱞᱮᱠᱟᱛᱮᱫᱚ ᱦᱟᱸᱜ ᱡᱚᱛᱚ ᱦᱚᱲᱜᱮ ᱱᱟᱯᱟᱭ ᱜᱮ᱾
ᱚ,
ᱦᱳᱭ, ᱟᱫᱚ ᱛᱟᱦᱚᱞᱮ ᱠᱷᱟᱱ ᱫᱚ ᱪᱟᱥ ᱠᱟᱹᱢᱤ ᱠᱚᱫᱚ ᱛᱤᱱᱟᱹᱜ ᱥᱟᱺᱜᱤᱧ? ᱠᱮᱫᱟᱢ
ᱪᱟᱥ ᱠᱟᱹᱢᱤ ᱠᱚᱫᱚ ᱦᱚᱜᱼᱚᱭ ᱦᱟᱸᱜ, ᱱᱚᱜ-ᱚᱭ ᱛᱮᱦᱮᱧ ᱦᱚᱞᱟ ᱠᱷᱚᱱ ᱦᱟᱸᱜ ᱮᱛᱚᱦᱚᱵ ᱦᱩᱭ ᱠᱟᱱᱟ᱾
ᱚ,
ᱟᱨ ᱟᱢ ᱫᱚ?
ᱤᱧ ᱦᱚ ᱦᱚᱞᱟ ᱠᱷᱚᱱᱜᱮ ᱦᱚᱞᱟ ᱫᱚ ᱵᱟᱝ ᱟᱞᱮᱫᱚ ᱠᱟᱹᱴᱤᱡ ᱞᱟᱦᱟ ᱧᱚᱜ ᱟᱫᱚ ᱦᱟᱸᱜ ᱚᱱᱠᱟ ᱞᱮᱠᱟᱛᱮᱫᱚ ᱟᱫᱚ ᱩᱸ ᱛᱚᱞᱟ ᱠᱚᱫᱚ ᱛᱩᱫ ᱵᱟᱲᱟ ᱦᱩᱭᱩᱜ ᱠᱟᱱ ᱛᱟᱦᱮᱸᱫ ᱟᱫᱚ ᱠᱷᱮᱛ ᱠᱚᱨᱮ ᱚᱱᱟ ᱫᱟᱜ ᱠᱚ ᱞᱟᱜᱟᱣ ᱞᱮᱱᱟ ᱟᱫᱚ ᱛᱤᱦᱤᱧ ᱠᱷᱚᱡ ᱫᱚ ᱦᱟᱸᱜ ᱥᱤ ᱠᱚ ᱦᱩᱭᱩᱜ ᱠᱟᱱᱟ᱾
ᱟᱪᱪᱷᱟ,
ᱦᱮᱸ ᱦᱮᱸ, ᱟᱫᱚ ᱟᱯᱮ ᱠᱚᱫᱚ ᱚᱱᱠᱟ ᱥᱤ ᱠᱚᱯᱮ ᱫᱷᱩᱨᱟᱹᱣ ᱟᱠᱟᱱᱟ ᱥᱮᱼᱼ
ᱦᱳᱭ ᱟᱫᱚ, ᱟᱞᱮ ᱦᱚᱸᱼᱼ ᱛᱮᱦᱮᱧ ᱠᱷᱚᱱ ᱜᱮ ᱦᱟᱸᱜ ᱱᱚᱜᱼᱚᱭ ᱞᱚᱥᱚᱫ ᱠᱚᱫᱚ ᱦᱟᱸᱜ ᱮᱛᱚᱦᱚᱵ ᱦᱩᱭ ᱠᱟᱱᱟ ᱾ ᱟᱫᱚ ᱦᱚᱞᱟ ᱢᱟᱦᱫᱮᱨᱼᱼ ᱛᱚ ᱟᱫᱚ ᱜᱟᱪᱤ ᱚᱱᱟ ᱛᱚᱞᱟ ᱠᱚ ᱛᱩᱫ ᱦᱩᱭ ᱮᱱᱟ, ᱟᱫᱚ ᱛᱮᱦᱮᱧ ᱠᱷᱚᱱ ᱞᱚᱥᱚᱫᱼᱼ ᱮᱛᱚᱦᱚᱵ ᱦᱩᱭ ᱟᱠᱟᱱᱟ ᱾
ᱚ ᱟᱪᱪᱷᱟ ᱟᱪᱪᱷᱟ, ᱛᱟᱦᱚᱞᱮ ᱮᱠᱫᱚᱢ ᱟᱹᱰᱤ ᱡᱳᱨ ᱯᱮ ᱫᱷᱩᱨᱟᱹᱣ ᱟᱠᱟᱱᱟ ᱦᱮ ᱵᱟᱝ ᱾
ᱦᱳᱭ
ᱟᱸᱨᱼᱼ
ᱟᱫᱚ ᱜᱚᱝᱠᱮ ᱛᱟᱦᱚᱞᱮ, ᱪᱟ ᱠᱚᱫᱚ ᱱᱟᱥᱛᱟ ᱦᱩᱭᱱᱟ ᱥᱮ ᱟᱹᱣᱨᱤ?
ᱦᱳᱭ ᱜᱚᱢᱠᱮ ᱱᱟᱥᱛᱟ ᱠᱚᱫᱚ ᱱᱟᱥᱛᱟ ᱦᱩᱭᱱᱟ ᱮᱠᱫᱚᱢ ᱟᱹᱰᱤ ᱥᱮᱛᱟᱜ ᱥᱮᱛᱟᱜ ᱜᱮ, ᱪᱟ ᱦᱚᱸ ᱱᱟᱥᱛᱟᱼᱼ ᱛᱟ ᱦᱩᱭᱱᱟ ᱚᱱᱟ ᱥᱟᱶᱛᱮ, ᱠᱟᱹᱴᱤᱡ ᱫᱟᱜ ᱢᱟᱹᱲᱤ ᱠᱚᱦᱚᱸ ᱡᱚᱢ ᱫᱚ ᱦᱩᱭᱮᱱ ᱜᱮᱭᱟ ᱾
ᱟᱪᱪᱷᱟ ᱟᱪᱪᱷᱟ, ᱟᱫᱚ ᱟᱹᱰᱤ ᱥᱮᱛᱟᱜ ᱨᱮᱜᱮᱼᱼ
ᱟᱹᱰᱤ ᱥᱮᱛᱟᱜ ᱨᱮᱜᱮ ᱟᱫᱚ ᱮᱠᱷᱚᱱ ᱫᱤᱱ ᱢᱟᱼᱼ ᱠᱟᱹᱢᱤ ᱫᱤᱱ ᱟᱫᱚ ᱠᱷᱟᱱ ᱫᱚ ᱠᱷᱮᱛ ᱠᱚᱥᱮᱫ ᱦᱟᱸᱜ ᱪᱟᱞᱟᱜ ᱦᱩᱭᱩᱜᱼᱟ ᱾
ᱦᱚᱸ
ᱦᱳᱭ ᱜᱚᱝᱠᱮ ᱛᱟᱦᱚᱞᱮ ᱟᱵᱮᱱ ᱜᱮ ᱞᱟᱹᱭ ᱵᱮᱱ ᱢᱟ, ᱱᱟᱥᱛᱟ ᱠᱚᱫᱚ ᱵᱮᱱ ᱱᱟᱥᱛᱟᱭᱮᱱᱟ ᱥᱮ ᱵᱟᱝ?
ᱦᱳᱭ ᱟᱹᱞᱤᱧ ᱦᱚᱸ ᱱᱚᱝᱠᱟ ᱱᱤᱛᱚᱜ ᱫᱷᱟᱹᱵᱤᱡ ᱫᱚ ᱦᱟᱸᱜ ᱥᱩᱫᱩ ᱪᱟ ᱟᱨᱼᱼ ᱚᱱᱟ ᱥᱟᱶᱛᱮ ᱠᱷᱟᱡᱟᱹᱲᱤ ᱛᱷᱚᱲᱟ ᱡᱚᱢ ᱦᱩᱭ ᱠᱟᱱᱟ ᱾ ᱟᱨ ᱚᱱᱟᱼᱼ ᱡᱚᱢ ᱵᱟᱲᱟ ᱠᱟᱛᱮᱫ ᱜᱮ ᱱᱚᱜᱼᱚᱭ ᱠᱷᱮᱛ ᱥᱮᱡ ᱥᱮᱴᱮᱨ ᱦᱩᱭ ᱠᱟᱱᱟ ᱾
ᱦᱩᱸ ᱮᱠᱫᱚᱢ ᱟᱰᱤ ᱵᱮᱥ ᱾ ᱛᱟᱦᱚᱞᱮ ᱜᱚᱝᱠᱮ ᱮ ᱤᱭᱟᱹ ᱛᱚᱞᱟ ᱠᱚᱫᱚ ᱞᱟᱹᱴᱩ ᱟᱠᱟᱱ ᱜᱮᱭᱟ ᱦᱮᱸ ᱵᱟᱝ ᱾
ᱦᱮ ᱦᱳᱭ ᱛᱚᱞᱟ ᱠᱚᱫᱚ ᱞᱟᱹᱴᱩ ᱠᱟᱱ ᱜᱮᱭᱟ, ᱞᱟᱹᱴᱩ ᱠᱟᱛᱮᱜ ᱟᱨᱦᱚᱸ ᱞᱟᱹᱴᱩᱜ ᱠᱟᱱ ᱜᱮᱭᱟ ᱱᱤᱛᱚᱜ ᱫᱚ ᱾
ᱟᱪᱪᱷᱟ, ᱟᱫᱚ ᱟᱞᱮᱼᱼ ᱥᱮᱱᱢᱟ ᱠᱷᱮᱛ ᱠᱚᱢᱟᱞᱮ ᱞᱚᱥᱚᱫ ᱵᱟᱲᱟ ᱠᱮᱫ, ᱟᱫᱚ ᱛᱚᱞᱟ ᱠᱚᱦᱚᱸ ᱮᱠᱫᱚᱢ ᱠᱟᱹᱴᱤᱡ ᱦᱟᱸᱜᱼᱼ ᱦᱩᱰᱤᱧ ᱧᱚᱜ ᱜᱮᱛᱟᱞᱮᱭᱟ, ᱟᱫᱚ ᱠᱷᱮᱛ ᱠᱚᱨᱮ ᱚᱱᱠᱟ ᱡᱟᱹᱥᱛᱤ ᱧᱚᱜ ᱫᱟᱜ ᱡᱩᱫᱤᱼᱼ ᱛᱤᱸᱜᱩᱱᱟ ᱛᱟᱦᱚᱞᱮ ᱠᱷᱟᱱ ᱫᱚ ᱦᱟᱸᱜ ᱚᱱᱟ, ᱢᱟᱱᱮ ᱵᱚᱦᱮᱞ ᱜᱚᱫ ᱠᱟᱜᱼᱟᱭ ᱦᱟᱸᱜ ᱾ ᱚᱱᱮ ᱤᱱᱠᱟᱹ ᱧᱚᱜ ᱾
ᱚ
ᱦᱳᱭ ᱟᱫᱚ ᱠᱟᱹᱴᱤᱡ ᱧᱚᱜ ᱜᱮᱭᱟ ᱟᱫᱚ ᱠᱷᱟᱱ ᱚᱱᱟ ᱜᱮᱞᱮ ᱠᱟᱹᱴᱤᱡ ᱞᱮ ᱛᱟᱸᱟᱹᱜᱤ ᱠᱟᱫᱟ ᱡᱮ ᱞᱟᱹᱴᱩ ᱧᱚᱜ ᱞᱮᱱ ᱜᱮ ᱛᱷᱚᱲᱟ ᱾
ᱚ ᱟᱫᱚ ᱛᱟᱦᱞᱮ ᱜᱚᱝᱠᱮ ᱫᱟᱜ ᱫᱚ ᱛᱟᱦᱞᱮ ᱟᱹᱰᱤ ᱡᱟᱹᱥᱛᱤ ᱜᱮᱭ ᱫᱟᱜ ᱟᱠᱟᱫ ᱯᱮᱭᱟ ᱢᱚᱱᱮ ᱦᱩᱭᱩᱜ ᱠᱟᱱᱟ?
ᱦᱳᱭ ᱜᱚᱢᱠᱮ ᱚᱱᱟ ᱟᱥᱟᱲ ᱵᱚᱸᱜᱟ ᱢᱟ ᱵᱟᱭ ᱫᱟᱜ ᱟᱠᱟᱫ ᱛᱟᱦᱮᱸᱫ ᱟᱫᱚ ᱱᱚᱸᱜᱼᱚᱭ ᱟᱥᱟᱱ ᱵᱚᱸᱜᱟᱦᱟᱜ ᱮᱠᱫᱚᱢᱼᱼ ᱠᱟᱹᱴᱤᱡ ᱮᱸ ᱡᱟᱹᱯᱩᱫ ᱞᱮᱠᱟᱭ ᱞᱟᱜᱟᱣ ᱟᱠᱟᱫ ᱞᱮᱭᱟ ᱛᱤᱦᱤᱧ ᱦᱚᱸ ᱚᱱᱠᱟ ᱾ ᱡᱟᱹᱯᱩᱫ ᱟᱵᱽᱦᱟᱣᱟ ᱫᱚ ᱢᱮᱱᱟᱜ ᱜᱮᱭᱟ ᱦᱟᱸᱜ ᱾
ᱚ
ᱦᱮᱸ ᱟᱫᱚ ᱟᱯᱮ ᱥᱮᱱ ᱜᱮ ᱜᱚᱢᱠᱮ ᱚᱠᱟ ᱞᱮᱠᱟᱭ ᱫᱟᱜ ᱡᱟᱹᱲᱤᱭᱟᱯᱮ ᱠᱟᱱᱟ ᱰᱷᱮᱨ ᱥᱮ ᱠᱚᱢ?
ᱟᱞᱮ ᱦᱚᱸ ᱱᱚᱜᱼᱚᱚᱭ ᱛᱚ ᱡᱟᱹᱯᱩᱫ ᱞᱮᱠᱟᱜ ᱜᱮ ᱦᱚᱞᱟ ᱢᱟᱫᱷᱮᱨ ᱠᱷᱚᱱ ᱛᱳᱢᱟᱨᱼᱼ ᱦᱮᱸ ᱫᱤᱱᱟᱹᱢ ᱜᱮ ᱱᱚᱝᱠᱟ, ᱡᱷᱤᱯᱤᱨ ᱡᱷᱤᱯᱤᱨ ᱫᱚᱭ ᱫᱟᱜ ᱮᱫ ᱜᱮᱭᱟ ᱾ ᱛᱚ ᱟᱫᱚ ᱱᱚᱣᱟ ᱯᱤᱨ ᱫᱟᱜ ᱨᱮ ᱛᱮᱦᱮᱧ ᱜᱟᱯᱟ ᱫᱚ ᱢᱚᱱᱮ ᱦᱩᱭᱩᱜ ᱠᱟᱱᱟ ᱠᱟᱹᱴᱤᱡ ᱥᱚᱲᱮ ᱟᱨᱠᱤᱼᱼ ᱠᱷᱟᱱ ᱫᱚ ᱟᱹᱰᱤ ᱵᱮᱥ ᱵᱟᱛᱟᱨᱚᱜᱼᱟ ᱾
ᱦᱚᱭ ᱜᱚᱢᱠᱮ ᱟᱫᱚ, ᱟᱞᱮ ᱠᱚᱫᱚ ᱦᱟᱸᱜ ᱦᱚᱞᱟ ᱜᱮᱞᱮ ᱥᱚᱲᱮ ᱵᱟᱲᱟ ᱞᱮᱫᱟ ᱟᱹᱭᱩᱵ ᱵᱮᱲᱟ ᱥᱮᱫ ᱾
ᱦᱚᱸ
ᱦᱮᱸ ᱟᱫᱚ ᱥᱚᱲᱮ ᱡᱚᱢ ᱦᱚᱸ ᱮᱠᱷᱚᱱ ᱵᱚᱨᱥᱟ ᱨᱮᱢᱟ ᱟᱹᱰᱤ ᱵᱮᱥ ᱜᱮ ᱵᱩᱡᱷᱟᱹᱜ ᱠᱟᱱᱟ᱾
ᱛᱟᱦᱚᱞᱮ ᱟᱯᱮ ᱫᱚ ᱚᱱᱠᱟᱯᱮ ᱢᱚᱱᱮ ᱵᱟᱲᱟᱭᱟ ᱥᱲᱮᱲᱟᱭ ᱯᱮ
ᱦᱳᱭ ᱟᱞᱮ ᱫᱚ ᱛᱮᱦᱤᱧᱟᱜ ᱠᱩ ᱚᱲᱟᱜ ᱨᱮᱠᱚ ᱞᱟᱹᱭ ᱫᱟ ᱛᱚ ᱡᱮ ᱛᱮᱦᱤᱧ ᱫᱚ ᱛᱟᱦᱚᱞᱮ ᱚᱱᱠᱟ ᱫᱚᱢᱮ ᱡᱟᱹᱯᱩᱫ ᱮᱫᱟ ᱛᱟᱞᱦᱮ ᱥᱚᱲᱮ ᱢᱟᱹᱨ ᱟᱹᱰᱤ ᱵᱷᱟᱜᱤ ᱵᱩᱡᱷᱟᱹᱜ-ᱟ᱾ ᱛᱚ ᱛᱟᱦᱚᱞᱮ ᱛᱮᱦᱤᱧ ᱢᱚᱱᱮ ᱦᱩᱭᱩᱜ ᱫᱷᱤᱱᱟᱹᱱ ᱟᱹᱭᱩᱵ ᱥᱮᱫ ᱦᱟᱜ ᱠᱷᱟᱱ ᱥᱳᱲᱮ ᱦᱩᱭᱩᱜ-ᱟ᱾
ᱦᱮᱸ ᱦᱮᱸ ᱦᱮᱸ ᱟᱫᱚ ᱜᱚᱢᱠᱮ ᱟᱫᱚ ᱚᱱᱠᱟ ᱥᱚᱲᱮ ᱠᱚᱫᱚ ᱦᱟᱸᱜ ᱪᱤᱫ ᱠᱚᱛᱮ ᱛᱮᱯᱮ ᱥᱚᱲᱮᱭᱟ᱾
ᱟᱫᱚ ᱱᱚᱝᱠᱟ ᱢᱟᱛᱚ ᱦᱟᱸᱜ ᱟᱞᱮ ᱫᱚ ᱚᱱᱠᱟ ᱞᱮᱠᱟ ᱦᱟᱸᱜ ᱟᱸᱡᱚᱢ ᱵᱟᱹᱧ ᱟᱸᱡᱚᱢ ᱱᱚᱣᱟ ᱥᱮᱭᱟᱹᱵᱤᱱ ᱠᱚ ᱛᱮ ᱜᱮᱠᱚ ᱞᱟᱹᱭᱮᱫ ᱛᱟᱞᱮᱭᱟ ᱛᱚ ᱥᱚᱲᱮᱭᱟᱠᱚ ᱦᱟᱸᱜ
ᱚ ᱟᱪᱪᱷᱟ -ᱟᱪᱪᱷᱟ ᱥᱚᱣᱟᱵᱤᱱ ᱟᱛᱮᱫ ᱜᱮ ᱦᱮᱸ ᱵᱟᱝ,
ᱦᱳᱭ
ᱦᱩᱸ ᱚᱱᱟ ᱦᱚᱸ ᱵᱮᱥᱚᱜ ᱜᱮᱭᱟ᱾
ᱟᱨᱚ ᱦᱚᱸ ᱱᱚᱛᱮ ᱡᱩᱫᱤ ᱥᱤᱢ ᱡᱤᱞ ᱠᱚᱠᱚ ᱟᱹᱜᱩᱭ ᱠᱷᱟᱱ ᱡᱩᱫᱤ ᱪᱟᱠᱷᱱᱟ ᱞᱮᱠᱟ ᱡᱩᱫᱤ ᱠᱩ ᱵᱮᱱᱟᱣ ᱠᱷᱟᱱ ᱢᱟ ᱟᱹᱰᱤ ᱵᱟᱛᱟᱨᱚᱜ
ᱦᱮᱸ ᱦᱮᱸ ᱚᱱᱟ ᱨᱮᱱᱟᱜ ᱨᱟᱥᱮ ᱛᱮ ᱥᱤᱲᱩᱵ ᱡᱚᱢ ᱟᱹᱰᱤ ᱵᱟᱛᱟᱨᱚᱜᱟᱭ ᱦᱮ ᱵᱟᱝ,
ᱦᱚᱭ
ᱦᱮᱸᱦᱮᱸ ᱦᱮᱸᱻ ᱴᱷᱤᱠ ᱴᱷᱤᱠ ᱴᱷᱤᱠ ᱴᱷᱤᱠ ᱟᱫᱚ ᱜᱚᱝᱠᱮ ᱛᱟᱦᱚᱞᱮ ᱨᱚᱦᱚᱭ ᱠᱚᱫᱚ ᱛᱤᱥ ᱠᱚᱛᱮ ᱚᱱᱠᱟ ᱫᱷᱩᱨᱟᱹᱜ ᱦᱩᱭᱩᱜ-ᱟ᱾
ᱦᱚᱭ ᱨᱚᱦᱚᱭ ᱠᱚᱫᱚ ᱦᱟᱸᱜ ᱛᱤᱦᱤᱧ ᱠᱷᱚᱱ ᱜᱮ ᱮᱛᱚᱦᱚᱵ ᱦᱩᱭᱩᱜ-ᱟ ᱟᱫᱚ ᱡᱚᱛᱚ ᱠᱷᱮᱛᱨᱮ ᱱᱚᱜ-ᱚᱭ ᱫᱟᱜ ᱦᱚᱸ ᱚᱱᱠᱟ ᱞᱮᱠᱟ ᱫᱚ ᱦᱟᱸᱜ ᱚᱱᱮ ᱵᱟᱹᱫᱽ ᱠᱚᱥᱮᱡ ᱫᱚ ᱟᱹᱣᱨᱤᱜ-ᱟ᱾
ᱦᱩᱸ
ᱟᱫᱚ ᱛᱮᱦᱤᱧ ᱧᱮᱞ ᱦᱩᱭᱩᱜ ᱠᱟᱱᱟ ᱛᱤᱱᱟᱹᱜ ᱜᱟᱱ ᱨᱚᱦᱚᱭ ᱯᱩᱨᱟᱹᱣ ᱜᱟᱱᱚᱜ ᱠᱟᱱᱟ᱾
ᱟᱪᱪᱷᱟ ᱟᱪᱪᱷᱟ ᱟᱪᱪᱷᱟ
ᱛᱟᱦᱚᱞᱮ ᱜᱚᱝᱠᱮ ᱟᱯᱮᱭᱟᱜ ᱫᱚ ᱢᱟᱱᱮ ᱟᱭ ᱢᱟᱹᱱ ᱛᱤᱥ ᱠᱚᱛᱮ ᱯᱮ ᱨᱚᱦᱚᱭ ᱯᱩᱨᱟᱹᱣ ᱞᱮᱠᱟᱢ ᱢᱚᱱᱮᱭᱮ-ᱫᱟ᱾
ᱦᱟᱯᱮ ᱜᱚᱝᱠᱮ ᱦᱮᱜ ᱮ ᱛᱚ ᱮᱛᱚᱦᱚᱵ ᱦᱩᱭᱩᱜ ᱠᱟᱱᱟ ᱟᱫᱚ ᱦᱟᱸᱜ, ᱡᱩᱫᱤ ᱫᱟᱜ ᱠᱚ ᱴᱷᱤᱠ ᱢᱚᱛᱚ ᱦᱩᱭᱩᱜ ᱜᱮᱭᱟ ᱛᱟᱦᱮᱱ ᱜᱮᱭᱟ ᱟᱨ ᱡᱩᱫᱤ ᱚᱱᱠᱟ ᱥᱤ ᱠᱚᱨᱮᱱᱟᱜ ᱱᱟᱦᱮᱞ ᱠᱚ ᱡᱩᱫᱤ ᱵᱷᱟᱹᱜᱮ ᱞᱮᱠᱟ ᱡᱩᱲᱟᱹᱜ-ᱟ ᱛᱟᱦᱚᱞᱮ ᱠᱷᱟᱱ ᱫᱚ ᱦᱟᱸᱜ ᱞᱚᱜᱚᱱ ᱧᱚᱜ ᱜᱮ ᱢᱚᱴᱟᱢᱩᱴᱤ ᱵᱮᱥᱤ ᱫᱚ ᱵᱟᱝ ᱨᱮᱦᱚᱸᱻ ᱵᱤᱥ ᱫᱤᱱ ᱜᱟᱱ
ᱚ
ᱟᱯᱮ ᱠᱚᱫᱚ ᱜᱚᱝᱠᱮ?
ᱟᱞᱮ ᱦᱚᱸ ᱚᱱᱠᱟᱜᱮ ᱟᱫᱚ ᱟᱞᱮᱭᱟᱜ ᱫᱚ ᱦᱟᱸᱜ ᱟᱫᱚ ᱠᱷᱮᱛ ᱠᱚᱦᱚᱸ ᱩᱱᱟᱹᱜ ᱡᱟᱹᱥᱛᱤ ᱫᱚ ᱵᱟᱹᱱᱩᱜ-ᱟ᱾ ᱟᱞᱮ ᱫᱚ ᱟᱨ ᱨᱚᱦᱚᱭ ᱦᱚᱸ ᱵᱟᱨ ᱦᱚᱲ ᱛᱮᱜᱮ ᱠᱤᱱ ᱨᱚᱦᱚᱭᱟ᱾ ᱟᱫᱚ ᱢᱚᱱᱮ ᱛᱚ ᱦᱩᱭᱩᱜ ᱱᱚᱶᱟ ᱢᱚᱴᱟ ᱢᱩᱴᱤ ᱱᱚᱠᱟ ᱳᱭ ᱯᱚᱱᱨᱚ ᱫᱤᱱ ᱠᱷᱚᱱ ᱠᱚᱛᱮ ᱯᱚᱱᱨᱚ ᱫᱤᱱ ᱜᱟᱱ ᱞᱟᱜᱟᱜᱼᱟ ᱟᱨᱠᱤ
ᱟᱪᱪᱷᱟ ᱟᱪᱪᱷᱟ ᱟᱪᱪᱷᱟ ᱛᱟᱦᱚᱞᱮ ᱜᱚᱝᱠᱮ ᱟᱫᱚ ᱟᱯᱮ ᱠᱚᱫᱚ ᱪᱮᱫ ᱠᱚᱛᱮᱯᱮ ᱥᱤ ᱵᱟᱲᱟᱭᱫᱟ ᱱᱚᱝᱠᱟ ᱱᱟᱦᱮᱞ ᱠᱚᱛᱮ ᱥᱮ ᱚᱱᱠᱟ ᱴᱟᱠ ᱴᱟᱨ ᱮᱢᱟᱱ ᱠᱚᱛᱮ ᱦᱟᱨᱵᱷᱮᱥᱴᱟᱨ
ᱵᱟᱝ ᱟᱫᱚ ᱱᱟᱦᱮᱞ ᱠᱚᱫᱚ ᱦᱟᱸᱜ ᱱᱤᱭᱟᱹ ᱜᱷᱟᱹᱲᱤᱡ ᱫᱚ ᱱᱟᱦᱮᱞ ᱰᱟᱝᱨᱟ ᱠᱚᱫᱚ ᱵᱟᱹᱱᱩᱜ ᱠᱚᱜᱮᱭᱟ ᱟᱫᱚ ᱟᱫᱚ ᱯᱟᱣᱟᱨ ᱴᱮᱞᱟᱨ ᱦᱟᱸᱜ ᱢᱤᱫᱴᱮᱱ ᱠᱤᱨᱤᱧ ᱦᱳᱭ ᱟᱠᱟᱱᱟ ᱵᱟᱨ ᱥᱮᱨᱢᱟ ᱯᱮ ᱥᱮᱨᱢᱟ ᱞᱟᱦᱟᱨᱮ ᱟᱫᱚ ᱮᱠᱷᱚᱱ ᱫᱚ ᱚᱱᱟ ᱠᱚᱛᱮ ᱜᱮ ᱥᱤ ᱵᱟᱲᱟᱭ ᱦᱩᱭᱩᱜ ᱠᱟᱱᱟ᱾
ᱚ ᱟᱪᱪᱷᱟ ᱟᱪᱪᱷᱟ
ᱟᱨ ᱜᱚᱢᱠᱮ ᱟᱯᱮ ᱫᱚ
ᱟᱞᱮ ᱫᱚ ᱜᱚᱢᱠᱮ ᱚᱱᱠᱟ ᱞᱮᱠᱟ ᱚᱲᱟᱜ ᱨᱮᱢᱟ ᱱᱟᱦᱮᱞ ᱠᱚᱫᱚ ᱵᱟᱹᱱᱩᱜ ᱟᱹᱠᱟᱫᱟ ᱦᱟᱸᱜ ᱟᱨ ᱰᱟᱝᱨᱟ ᱠᱚᱦᱚᱸ ᱵᱟᱹᱱᱩᱜ ᱠᱟᱜ ᱠᱚᱣᱟ ᱟᱫᱚ ᱠᱷᱟᱱ ᱫᱚ ᱚᱱᱮ ᱴᱟᱠᱴᱟᱨ ᱮᱢᱟᱱ ᱠᱚᱛᱮᱜ ᱜᱮ ᱥᱤ ᱠᱚ ᱫᱚ ᱦᱩᱭᱩᱜ ᱠᱟᱱᱟ ᱦᱟᱸᱜ ᱱᱟᱦᱟᱜ ᱫᱚ
ᱦᱚ
ᱦᱮᱸ ᱟᱫᱚ ᱚᱱᱠᱟ ᱥᱟᱨ ᱠᱚᱯᱮ ᱵᱮᱣᱦᱟᱨᱟᱜ ᱠᱟᱱᱟ ᱥᱮ ᱵᱟᱝ
ᱦᱳᱭ ᱜᱚᱝᱠᱮ ᱥᱟᱨ ᱠᱚᱫᱚ ᱵᱮᱣᱦᱟᱨ ᱫᱚ ᱦᱩᱭᱩᱜ ᱜᱮᱭᱟ ᱱᱚᱜᱼᱚᱭ ᱛᱚ ᱡᱚᱠᱷᱚᱱ ᱨᱚᱦᱚᱭ ᱦᱩᱭᱩᱜᱳᱼᱟ ᱛᱚᱠᱷᱚᱱ ᱜᱮ ᱠᱚᱢ ᱵᱮᱥᱤ ᱠᱚᱢ ᱠᱚᱢ ᱥᱟᱨ ᱫᱚ ᱮᱢᱟᱜ ᱦᱩᱭᱩᱜ ᱠᱟᱱᱟ ᱟᱨᱦᱚᱸ ᱛᱟᱭᱚᱢ ᱫᱟᱨᱟᱢ ᱟᱨᱦᱚ ᱚᱱᱠᱟ ᱜᱮ ᱮᱢ ᱤᱫᱤᱭᱟᱜ ᱦᱩᱭᱩᱜᱼᱟ᱾
ᱦᱳᱭ ᱦᱳᱭ ᱦᱳᱭ
ᱟᱫᱚ ᱦᱟᱸᱜ ᱚᱱᱟᱫᱚ ᱚᱠᱛᱚ ᱞᱮᱠᱟ ᱥᱮ ᱚᱠᱟᱞᱮᱠᱟ ᱧᱮᱞᱚᱜᱚᱜᱼᱟ ᱚᱱᱠᱟ ᱞᱮᱠᱟᱛᱮ ᱥᱟᱨ ᱠᱚ ᱦᱟᱸᱜ ᱮᱢ ᱦᱩᱭᱩᱜᱼᱟ ᱦᱮᱸ ᱵᱟᱝ
ᱦᱳᱭ
ᱦᱳᱭ ᱦᱳᱭ ᱦᱳᱭ
ᱟᱫᱚ ᱜᱚᱝᱠᱮ ᱛᱟᱦᱚᱞᱮ ᱱᱚᱜᱼᱚᱭ ᱛᱚ ᱟᱹᱰᱤ ᱡᱳᱨ ᱨᱚᱦᱚᱭ ᱠᱚ ᱫᱷᱩᱨᱟᱹᱣ ᱟᱠᱟᱱᱟ ᱟᱫᱚ ᱱᱚᱣᱟ ᱠᱚᱢ ᱥᱚᱢᱟᱚᱭ ᱨᱮ ᱨᱚᱦᱚᱭ ᱯᱩᱨᱟᱹᱣ ᱞᱟᱹᱜᱤᱫ ᱛᱮ ᱚᱱᱠᱟ ᱠᱷᱟᱹᱥᱤ ᱠᱚᱯᱮ ᱞᱟᱜᱟᱣ ᱠᱚᱜᱮᱭᱟ ᱥᱮ ᱵᱟᱝ
ᱦᱳᱭ ᱜᱚᱢᱠᱮᱧ ᱚᱱᱠᱟ ᱧᱮᱞ ᱫᱚ ᱦᱟᱸᱜ ᱧᱮᱞᱚᱜᱚᱜ ᱜᱮᱭᱟ ᱟᱫᱚ ᱱᱤᱭᱟᱹ ᱥᱮᱨᱢᱟ ᱫᱚ ᱦᱟᱸᱜ ᱚᱱᱠᱟ ᱟᱹᱣᱨᱤ ᱧᱮᱞᱚᱜᱼᱟ ᱟᱫᱚ ᱞᱟᱦᱟᱛᱮ ᱡᱟᱦᱟᱸ ᱧᱮᱞ ᱠᱟᱱᱟ ᱚᱱᱟ ᱠᱚᱫᱚ ᱵᱟᱝᱢᱟ ᱚᱱᱠᱟ ᱮᱸ ᱜᱚᱲᱚ ᱞᱟᱹᱜᱤᱫ ᱛᱮ ᱡᱟᱦᱟᱸᱭ ᱦᱟᱸᱜ ᱚᱱᱠᱟ ᱡᱩᱫᱤ ᱪᱟᱥ ᱠᱚ ᱦᱩᱭᱩᱜᱼᱟ ᱛᱟᱦᱚᱞᱮ ᱮᱱᱠᱷᱟᱱ ᱫᱚ ᱜᱚᱲᱚ ᱞᱟᱹᱜᱤᱫ ᱛᱮ ᱚᱱᱠᱟ ᱠᱟᱥᱤ ᱠᱚᱠᱚ ᱞᱟᱜᱟᱣ ᱠᱚᱣᱟ ᱟᱫᱚ ᱡᱟᱦᱟᱸ ᱛᱤᱱᱟᱹᱜ ᱠᱷᱟᱱ ᱦᱟᱸᱜ ᱨᱚᱦᱚᱭ ᱠᱚᱠᱚ ᱪᱟᱞᱟᱜᱼᱟ ᱟᱫᱚ ᱦᱮᱡ ᱠᱟᱛᱮᱫ ᱟᱫᱚ ᱡᱤᱞ ᱠᱚ ᱡᱟᱦᱟᱸ ᱛᱤᱱᱟᱹᱜ ᱦᱳᱭᱳᱜ ᱟ ᱚᱱᱟ ᱠᱚᱠᱚ ᱦᱟᱹᱴᱤᱧᱟ
ᱟᱫᱚ ᱟᱯᱮᱥᱮᱱ ᱫᱚ ᱜᱚᱢᱠᱮ ᱚᱱᱠᱟ ᱧᱮᱞᱚᱜᱚᱜ ᱠᱟᱱᱟ
ᱦᱳᱭ ᱟᱞᱮ ᱥᱮᱱ ᱫᱚ ᱦᱟᱸᱜ ᱧᱮᱞᱚᱜ ᱠᱟᱱᱟ ᱱᱚᱝᱠᱟ ᱦᱚᱞᱟ ᱢᱟᱦᱫᱷᱮᱨ ᱜᱮ ᱟᱞᱮ ᱚᱲᱟᱜ ᱨᱮᱱ ᱦᱚᱸ ᱱᱚᱝᱠᱟ ᱠᱚ ᱪᱟᱞᱟᱣ ᱞᱮᱱᱟ ᱱᱚᱝᱠᱟ ᱠᱷᱟᱹᱥᱤ ᱵᱟᱵᱚᱫᱽ ᱛᱮ ᱦᱩᱲᱩ ᱨᱚᱦᱚᱭ ᱟᱨᱠᱤ
ᱟᱪᱪᱷᱟ ᱟᱪᱪᱷᱟ ᱪᱷᱟ ᱪᱷᱟ ᱪᱷᱟ ᱟᱫᱚ ᱮᱠᱷᱚᱱ ᱢᱟ ᱚᱱᱠᱟ ᱠᱟᱥᱤ ᱵᱤᱯᱚᱫ ᱛᱮᱢᱟ ᱟᱹᱛᱩ-ᱚᱲᱟᱜ ᱨᱮᱜᱮ ᱧᱮᱞᱚᱜᱚᱜ ᱠᱟᱱᱟ ᱟᱨ ᱵᱟᱨᱦᱮ ᱚᱱᱠᱟ ᱠᱟᱹᱢᱤ ᱠᱚ ᱪᱟᱞᱟᱜ ᱠᱟᱱ ᱠᱷᱟᱡ ᱫᱚ ᱚᱱᱟ ᱠᱟᱹᱣᱰᱤ ᱟᱛᱮᱫ ᱜᱮ ᱠᱚ ᱪᱟᱞᱟᱜ ᱠᱟᱱᱟ ᱦᱳᱭ ᱥᱮ
ᱦᱳᱭ ᱦᱳᱭ ᱦᱳᱭ ᱡᱟᱹᱥᱛᱤ ᱫᱚ ᱱᱮᱛᱟᱨ ᱢᱟ ᱠᱟᱹᱣᱰᱤ ᱤᱭᱟᱹ ᱛᱮᱜᱮ ᱠᱚ ᱨᱚᱦᱚᱭᱮᱫᱼᱟ ᱟᱫᱚ ᱟᱨ ᱠᱷᱟᱹᱥᱤ ᱡᱤᱞ ᱞᱟᱹᱭ ᱛᱮᱦᱚᱸ ᱱᱮᱛᱟᱨ ᱢᱟᱛᱚ ᱱᱚᱝᱠᱟ ᱥᱩᱠᱨᱤ ᱢᱮᱨᱚᱢ ᱵᱷᱤᱰᱤ ᱠᱚᱢᱟ ᱵᱟᱠᱚ ᱠᱚ ᱞᱟᱜᱟᱣᱮᱫ ᱠᱚᱜᱮᱭᱟ ᱱᱮᱛᱟᱨ ᱢᱟ ᱥᱤᱢ ᱡᱤᱞ ᱟᱛᱮᱫ ᱜᱮᱠᱚ ᱞᱟᱹᱭ ᱮᱫᱟ ᱠᱷᱟᱹᱥᱤ᱾
ᱦᱮᱸ ᱦᱮᱸ ᱦᱮᱸ ᱮᱠᱫᱚᱢ ᱩᱱᱠᱩ ᱯᱩᱲ ᱥᱤᱢ ᱜᱮ ᱮᱠᱫᱚᱢ ᱠᱷᱟᱹᱥᱤ ᱠᱟᱣ ᱠᱟᱱᱟ ᱦᱮ ᱵᱟᱝ
ᱦᱳᱭ
ᱦᱳᱭ ᱧᱩᱛᱩᱢ ᱛᱮᱫ ᱛᱟᱦᱮᱱ ᱠᱟᱱᱟ ᱵᱟᱝ ᱢᱟ ᱠᱷᱟᱥᱤ ᱡᱤᱞ ᱟᱨ ᱚᱠᱟᱨᱮ
ᱦᱮ
ᱦᱩᱸ ᱛᱟᱦᱚᱞᱮ ᱟᱫᱚ ᱦᱟᱸᱜ ᱚᱱᱠᱟ ᱠᱚ ᱢᱚᱱᱮ ᱵᱟᱲᱟᱭ ᱫᱟᱯᱮ ᱥᱮ ᱪᱮᱫ ᱟᱯᱮ ᱦᱚᱸ ᱠᱷᱟᱹᱥᱤ ᱮᱢᱟᱱ ᱠᱚᱛᱮ ᱜᱮᱯᱮ ᱯᱟᱨᱚᱢᱟ ᱥᱮ ᱪᱮᱫ?
ᱚ ᱵᱟᱝ ᱜᱮ ᱟᱫᱚ᱾ ᱟᱞᱮ ᱫᱚ ᱦᱟᱸᱜ ᱱᱚᱝᱠᱟ ᱠᱷᱟᱹᱥᱤ ᱞᱟᱜᱟᱣ ᱠᱚᱨᱮᱱᱟᱜ ᱫᱚ ᱚᱱᱠᱟ ᱵᱚᱲᱚ ᱠᱷᱮᱛ ᱠᱚᱦᱚᱸ ᱵᱟᱹᱱᱩᱜ ᱠᱟᱫᱟ᱾ ᱡᱮ ᱢᱮᱱᱛᱮ ᱵᱟᱵᱩᱱ ᱞᱚᱜᱚᱱ ᱵᱟᱵᱚᱱ ᱨᱚᱦᱚᱭ ᱯᱩᱨᱟᱹᱣ ᱫᱟᱲᱮᱭᱟᱜ-ᱟ᱾ ᱟᱫᱚ ᱚᱲᱟᱜ ᱨᱮᱱ ᱜᱮ ᱚᱲᱟᱜ ᱨᱮᱱ ᱦᱚᱲ ᱛᱮᱜᱮ ᱨᱚᱦᱚᱭ ᱦᱩᱭᱩᱜ-ᱟ ᱟᱨᱠᱤ᱾
ᱟᱪᱪᱷᱟ ᱟᱪᱪᱷᱟ ᱟᱪᱪᱷᱟ
ᱦᱳᱭ
ᱦᱩᱻ ᱚᱱᱟ ᱦᱚᱸ ᱵᱮᱥᱚᱜ ᱜᱮᱭᱟ ᱟᱫᱚ ᱚᱱᱠᱟ ᱡᱩᱫᱤ ᱡᱟᱹᱥᱛᱤ ᱧᱚᱜ-ᱟ ᱫᱟᱜᱽ ᱠᱷᱟᱱ ᱫᱚ ᱠᱚᱢ ᱥᱚᱢᱚᱭ ᱛᱮ ᱦᱟᱜ ᱛᱟᱦᱚᱞᱮ ᱚᱱᱠᱟ ᱠᱟᱹᱢᱤᱱ ᱠᱚᱫᱚ ᱯᱮ ᱧᱮᱞ ᱠᱚᱜᱮᱭᱟ ᱦᱟᱸᱜ ᱦᱮᱸ ᱵᱟᱝ᱾ ᱨᱚᱦᱚᱭ ᱜᱚᱲᱚ ᱞᱟᱹᱜᱤᱫ ᱛᱮ ᱦᱩᱸ ᱦᱩᱸ ᱦᱩᱸ ᱟᱞᱮ ᱠᱚᱦᱚᱸ ᱤᱱᱠᱟᱹᱜ ᱜᱮ ᱡᱩᱫᱤ ᱦᱟᱸᱜ ᱚᱱᱠᱟ ᱠᱚᱢ ᱥᱚᱢᱚᱭ ᱛᱮ ᱨᱚᱦᱚᱭ ᱠᱚ ᱦᱩᱭᱩᱜ ᱠᱷᱟᱡ ᱫᱚ ᱛᱟᱦᱚᱞᱮ ᱠᱷᱟᱱ ᱦᱟᱸᱜ ᱚᱱᱠᱟ ᱠᱟᱹᱢᱤᱱ ᱠᱚᱫᱚ ᱧᱮᱞ ᱠᱚ ᱦᱩᱭᱩᱜ-ᱟ᱾
ᱦᱳᱭ
ᱦᱩᱸ ᱦᱩᱸ ᱦᱩᱸ ᱟᱫᱚ ᱜᱚᱢᱠᱮ ᱦᱚᱜ-ᱚᱭ ᱥᱤ ᱚᱠᱛᱚ ᱨᱮ ᱚᱱᱠᱟ ᱚᱱᱟ ᱜᱷᱟᱸᱥ ᱠᱚ ᱜᱩᱡᱩᱜ ᱞᱟᱹᱜᱤᱫ ᱚᱱᱠᱟ ᱤᱭᱟᱹ ᱠᱚᱯᱮ ᱥᱟᱨ ᱠᱚᱯᱮ ᱮᱢᱟᱜ ᱠᱟᱱᱟ ᱥᱮ ᱵᱟᱝ?
ᱵᱟᱝ ᱜᱚᱢᱠᱮ ᱱᱚᱣᱟ ᱡᱟᱦᱟᱸ ᱜᱷᱟᱸᱥ ᱠᱚ ᱜᱩᱡᱩᱜ ᱞᱟᱹᱜᱤᱫ ᱛᱮᱫᱚ ᱱᱤᱛᱚᱜ ᱫᱚ ᱦᱟᱸᱜ ᱱᱚᱣᱟ ᱠᱷᱮᱛ ᱠᱚᱨᱮ ᱫᱚ ᱚᱱᱠᱟ ᱨᱟᱱ ᱠᱚᱫᱚ ᱵᱟᱝ ᱮᱢᱟᱜ ᱦᱩᱭᱩᱜ ᱠᱟᱱᱟ ᱛᱚ ᱡᱟᱦᱟᱸ ᱠᱷᱮᱛ ᱟᱲᱮ ᱠᱚᱨᱮ ᱧᱮᱞᱚᱜ ᱠᱟᱱᱟ ᱫᱚᱢᱮ ᱟᱨᱠᱤ ᱡᱷᱩᱲ ᱠᱟᱱᱟ ᱥᱮ ᱜᱟᱡᱟᱲ ᱠᱟᱱᱟ ᱛᱚ, ᱚᱱᱟ ᱠᱚᱨᱮ ᱫᱚ ᱟᱫᱚᱢ ᱦᱚᱲ ᱠᱚ ᱧᱮᱞᱚᱜ ᱠᱟᱱᱟ ᱟᱨᱠᱤ ᱨᱟᱱ ᱠᱚᱫᱚ ᱠᱚ ᱮᱢᱟᱜ ᱠᱟᱱ ᱜᱮᱭᱟ᱾ ᱚᱱᱟ ᱜᱷᱟᱥ ᱠᱚ ᱥᱟᱯᱷᱟ ᱞᱟᱹᱜᱤᱫ ᱛᱮ᱾
ᱦᱳᱭ ᱜᱚᱢᱠᱮ ᱟᱫᱚ ᱚᱱᱠᱟ ᱟᱲᱮ ᱞᱟᱜ ᱠᱚᱫᱚ ᱛᱟᱦᱚᱞᱮ ᱪᱟᱞᱟᱣ ᱦᱩᱭᱩᱜ ᱠᱟᱱᱟ ᱥᱮ ᱵᱟᱝ?
ᱟᱫᱚ ᱦᱟᱸᱜ ᱱᱚᱜ-ᱚᱭ ᱛᱮᱦᱤᱧ ᱠᱷᱚᱱ ᱜᱮ ᱛᱚ ᱞᱚᱥᱚᱫ ᱫᱚᱦᱟᱸᱜ ᱮᱛᱚᱦᱚᱵ ᱦᱩᱭᱩ ᱠᱟᱱᱟ ᱜᱚᱢᱠᱮ ᱟᱫᱚ ᱮᱢ ᱛᱤᱦᱮᱧ ᱫᱚ ᱦᱟᱸᱜ ᱟ ᱞᱟᱜ ᱫᱚ ᱦᱟᱸᱜ ᱦᱩᱭᱩᱜ ᱜᱮᱭᱟ ᱞᱟᱹᱭ ᱠᱟᱫᱤᱧᱟ ᱠᱚ ᱡᱮ ᱛᱮᱦᱮᱧ ᱫᱚ ᱚᱱᱟ ᱠᱚᱨᱮ ᱟᱲᱮ ᱞᱟᱜ ᱛᱟᱵᱩᱱ ᱢᱮ᱾ ᱦᱳᱭ
ᱟᱪᱪᱷᱟ ᱟᱪᱪᱷᱟ ᱛᱟᱦᱚᱞᱮ ᱦᱟᱸᱜ ᱮᱠᱫᱚᱢ ᱟᱹᱰᱤ ᱡᱳᱨ ᱦᱟᱸᱜ ᱟᱲᱮ ᱞᱟᱜ ᱠᱚᱢ ᱫᱷᱩᱨᱟᱹᱜ ᱦᱮᱸ ᱵᱟᱝ ᱚ
ᱟᱢ ᱦᱟᱸᱜ
ᱦᱳᱭ ᱟᱫᱚ ᱦᱚᱲᱢᱚ ᱠᱚᱫᱚ ᱠᱟᱹᱴᱤᱡ ᱞᱟᱸᱜᱟ ᱫᱚ ᱦᱟᱸᱜ ᱵᱩᱡᱟᱹᱜ ᱜᱮᱭᱟ ᱮᱠᱫᱚᱢ, ᱚᱱᱟ ᱦᱮᱸᱥᱮ ᱥᱮ ᱟᱵᱮᱱ ᱫᱚ ᱚᱱᱠᱟ ᱠᱟᱹᱢᱤ ᱦᱮᱣᱟ ᱦᱚᱲ ᱠᱟᱱ ᱜᱮᱭᱟᱵᱮᱱ᱾
ᱵᱟᱝ ᱵᱟᱝ ᱚᱱᱠᱟ ᱚᱱᱠᱟ ᱫᱤᱱᱟᱹᱢ ᱚᱱᱠᱟ ᱠᱟᱹᱢᱤ ᱦᱚᱲ ᱫᱚ ᱵᱟᱝ ᱜᱮ ᱟᱨᱠᱤ᱾
ᱟᱪᱪᱷᱟ ᱟᱪᱪᱷᱟ ᱚᱱᱟ ᱠᱚᱢ ᱵᱤᱥᱤ ᱫᱚ ᱵᱤᱱ ᱠᱟᱹᱢᱤᱭ ᱜᱮᱭᱟ ᱵᱟᱝ᱾
ᱦᱳᱭ ᱦᱳᱭ᱾ ᱱᱤᱛᱚᱜ ᱫᱚ ᱡᱮ ᱦᱮᱛᱩ ᱚᱲᱟᱜ ᱨᱮᱜᱮ ᱛᱮᱦᱮᱸᱱ ᱦᱩᱭᱩᱜ ᱠᱟᱱᱟ ᱠᱚᱢ ᱵᱮᱥᱤ ᱱᱚᱠᱟ ᱴᱩᱠ ᱴᱟᱠ ᱫᱚ ᱠᱟᱹᱢᱤ ᱠᱚᱫᱚ ᱦᱩᱭᱩᱜ ᱜᱮᱭᱟ᱾
ᱦᱚᱭ ᱦᱚᱭ ᱟᱫᱚ ᱪᱟᱥ ᱠᱟᱹᱢᱤ ᱠᱚ ᱦᱚᱸ ᱼᱼ ᱛᱚ ᱟᱫᱚ ᱵᱟᱹᱭ ᱵᱟᱹᱭ ᱛᱮ ᱥᱮᱬᱟ ᱞᱟᱜᱟᱜ-ᱟ ᱥᱮ, ᱦᱚᱭ᱾
ᱟᱫᱚ ᱱᱚᱠᱟ ᱦᱚᱞᱟ ᱢᱟᱫᱷᱮᱨ ᱜᱮ ᱱᱚᱠᱟ ᱠᱷᱮᱛ ᱠᱚᱨᱮ ᱡᱟᱦᱟᱸ ᱡᱷᱩᱲ ᱠᱩ ᱛᱮᱦᱮᱸᱜ ᱠᱟᱱᱟ ᱚᱱᱟ ᱠᱩ ᱥᱟᱯᱷᱟ ᱵᱟᱲᱟᱭ ᱦᱩᱭᱩᱜ ᱠᱟᱱ ᱛᱮᱦᱮᱸᱜ ᱵᱟᱨ ᱯᱮ ᱫᱤᱱ ᱫᱚ᱾
ᱟᱪᱪᱷᱟ ᱟᱪᱪᱷᱟ ᱪᱷᱟ ᱪᱷᱟ ᱪᱷᱟ᱾
ᱱᱮᱛᱟᱨ ᱢᱟ ᱧᱮᱞᱚᱜ ᱠᱟᱱᱟ ᱱᱚᱛᱮ ᱟᱞᱮ ᱥᱮᱡ ᱢᱟ ᱫᱚᱢᱮ ᱦᱟᱱᱟ ᱱᱤᱭᱟᱹ ᱪᱤᱜ ᱜᱟᱡᱟᱲ ᱠᱚᱪᱚ ᱫᱚᱢᱮ ᱡᱟᱱᱟᱢᱚᱜ ᱠᱟᱱᱟ᱾
ᱦᱳᱭ ᱦᱳᱭ ᱮᱠᱷᱚᱱ ᱫᱚ ᱚᱝᱠᱟ ᱞᱟᱴᱟ ᱠᱚᱦᱚᱸ ᱟᱢᱫᱟ ᱜᱮ ᱡᱟᱥᱼᱼ ᱛᱤ ᱠᱟᱱᱟ ᱦᱮᱸ ᱥᱮ᱾ ᱟᱫᱚ ᱚᱱᱟ ᱠᱚ ᱥᱟᱯᱷᱟ ᱠᱚᱜᱮ ᱟᱹᱰᱤ ᱡᱟᱹᱥᱛᱤ ᱦᱩᱭᱩᱜ ᱠᱟᱱᱟ ᱮᱸ ᱵᱟᱠᱷᱟᱱ ᱦᱟᱸᱜ ᱮᱠᱫᱚᱢᱼᱼ ᱟᱸᱜ ᱦᱩᱲᱩ ᱥᱩᱫᱽ ᱫᱚ ᱵᱮᱥ ᱞᱮᱠᱟ ᱵᱟᱭ ᱦᱩᱭ ᱪᱩᱣᱟᱜ-ᱟ ᱦᱮᱸ ᱵᱟᱝ, ᱦᱟᱸ ᱦᱟᱸ ᱦᱟᱸ᱾
ᱟᱫᱚ ᱦᱟᱸᱜ ᱜᱚᱝᱠᱮ ᱛᱟᱦᱞᱮᱼᱼ ᱟᱢᱜᱮ ᱛᱤᱦᱤᱧᱟᱜ ᱟᱨᱠᱤ ᱛᱮᱦᱤᱧᱟᱜ ᱠᱟᱹᱢᱤ ᱦᱚᱨᱟ ᱠᱚᱫᱚ ᱪᱤᱜ ᱠᱩᱢ ᱪᱤᱠᱟᱹᱭ ᱛᱮ ᱪᱤᱞᱤᱼᱼ ᱠᱟᱢ ᱢᱚᱱᱮ ᱭᱟᱠᱟᱫᱟ ᱛᱤᱦᱤᱧ ᱫᱚ ᱪᱤᱜ ᱠᱩᱢ ᱪᱤᱠᱟᱹᱭᱟ ᱥᱮᱛᱟᱜ ᱠᱷᱚᱱ ᱟᱭᱩᱵ ᱫᱷᱟᱹᱵᱤᱡ ᱛᱮ?
ᱟᱪᱪᱷᱟ ᱚᱱᱠᱟ ᱞᱮᱠᱟ ᱛᱮᱫᱚ ᱦᱟᱸᱜ ᱢᱚᱱᱮ ᱠᱚᱫᱚ ᱵᱟᱝ ᱦᱩᱭᱟ ᱠᱟᱱᱟ ᱛᱚᱼᱼ ᱧᱮᱞ ᱦᱩᱭᱩᱜ-ᱟ ᱡᱩᱫᱤ ᱦᱟᱸᱜ ᱮᱠ, ᱟᱼᱼ